ᱦᱮᱞᱳ ᱦᱩᱸ ᱜᱚᱝᱠᱮ ᱡᱚᱦᱟᱨ ᱜᱤ
ᱜᱚᱢᱠᱮ ᱟᱸᱡᱚᱢᱚᱜ ᱠᱟᱱᱟ?
ᱜᱚᱝᱠᱮ ᱟᱸᱡᱚᱢᱚᱜ ᱠᱟᱱᱟ ᱾
ᱦᱮᱸ ᱡᱚᱦᱟᱨ ᱜᱮ ᱜᱚᱝᱠᱮ
ᱦᱩᱸ ᱡᱚᱦᱟᱨ ᱜᱮ
ᱡᱚᱦᱟᱨ ᱜᱮ ᱡᱚᱦᱟᱨ ᱜᱮ
ᱦᱩᱸ
ᱟᱫᱚ ᱜᱚᱝᱠᱮ ᱪᱮᱫ ᱵᱮᱤᱱ ᱪᱤᱠᱟᱹᱭᱮᱫᱟ?
ᱜᱚᱝᱠᱮ ᱪᱤᱠᱟᱹ ᱵᱟᱝ ᱜᱚᱝᱠᱮ ᱫᱩᱲᱩᱵ ᱵᱟᱲᱟᱭ ᱱᱟᱞᱤᱧ
ᱦᱳᱭ ᱡᱚᱢ ᱵᱟᱲᱟ ᱠᱚ ᱫᱚ ᱦᱩᱭᱮᱱᱟ?
ᱦᱮᱸ ᱜᱚᱢᱠᱮ ᱡᱚᱢ ᱵᱟᱲᱟ ᱠᱚᱫᱚ ᱦᱩᱭᱱᱟ ᱟᱵᱤᱱ ᱫᱚ ᱜᱚᱢᱠᱮ
ᱟᱹᱞᱤᱧ ᱦᱚᱸ ᱡᱚᱢ ᱵᱟᱲᱟ ᱠᱚᱫᱚ ᱦᱩᱭ ᱦᱩᱭᱮᱱ ᱛᱟᱞᱤᱧᱟ ᱛᱚ ᱜᱚᱝᱠᱮ ᱪᱮᱫ ᱵᱤᱱ ᱡᱚᱢ ᱠᱮᱫᱟ ᱫᱟᱠᱟ ᱥᱮ ᱱᱤᱛ ᱫᱚ ᱱᱟᱥᱛᱟ ᱠᱟᱱᱟᱵᱤᱱ
ᱦᱩᱸ ᱱᱟᱥᱛᱟ ᱠᱟᱱᱟᱞᱤᱧ ᱫᱟᱠᱟ ᱡᱚᱢᱟᱞᱤᱧ ᱟᱨ ᱠᱟᱹᱴᱤᱡ ᱯᱚᱨᱮ
ᱦᱩᱸ ᱟᱪᱪᱷᱟ ᱟᱪᱪᱷᱟ
ᱟᱹᱵᱤᱱ ᱫᱚ ᱜᱚᱝᱠᱮ
ᱟᱹᱞᱤᱧ ᱦᱚᱸ ᱱᱤᱛᱚᱜ ᱞᱤᱧ ᱱᱟᱥᱛᱟᱭᱮᱱᱟ
ᱳ
ᱛᱮᱦᱮᱱ ᱫᱚ ᱟᱰᱤ ᱫᱮᱨᱤᱭᱮᱱᱟ ᱛᱮᱦᱮᱱ ᱫᱚ
ᱚᱸ
ᱵᱟᱡᱟᱨ ᱥᱮᱫ ᱪᱟᱞᱟᱣ ᱦᱩᱭ ᱞᱮᱱᱟ
ᱜᱚᱝᱠᱮ ᱚᱱᱛᱮ ᱫᱚ ᱫᱟᱜ ᱡᱟᱹᱲᱤ ᱫᱟᱭ ᱥᱮ ᱵᱟᱝ
ᱫᱟᱜ ᱡᱟᱹᱲᱤ ᱠᱚᱫᱚ ᱵᱟᱹᱱᱩᱜᱼᱟ ᱱᱚᱛᱮ ᱫᱚ ᱜᱚᱝᱠᱮ ᱛᱮᱦᱮᱧ ᱫᱚ ᱦᱩᱸ ᱥᱤᱛᱩᱝ ᱤᱭᱟᱹ ᱦᱮᱡᱱᱟ ᱜᱩᱞᱴᱷᱟᱹᱲᱤ
ᱳ
ᱥᱤᱛᱩᱝ ᱵᱟᱝ ᱥᱮᱨᱚᱠᱚᱢ ᱵᱟᱝ ᱵᱟᱹᱱᱩᱜᱼᱟ ᱠᱤᱱᱛᱩ ᱜᱚᱨᱚᱢ ᱠᱟᱱᱟ ᱫᱚᱢᱮ
ᱜᱚᱨᱚᱢ ᱠᱟᱱᱟ ᱫᱚᱢᱮ
ᱢᱟᱱᱮ ᱫᱟᱜ ᱢᱟᱱᱮ ᱦᱤᱡᱩᱜᱼᱟ ᱛᱟᱨᱟᱥᱤᱧ ᱥᱮᱫ ᱦᱚᱸᱭ ᱦᱮᱡ ᱫᱟᱲᱮᱭᱟᱜᱼᱟ
ᱳ
ᱟᱯᱮ ᱚᱱᱛᱮ ᱫᱚ
ᱚᱱ ᱚᱱᱛᱮ ᱦᱚᱸ ᱜᱚᱝᱠᱮ ᱥᱤᱛᱩᱝ ᱫᱚ ᱥᱤᱛᱩᱝ ᱠᱮᱫᱟᱭ᱾ ᱟᱨ ᱱᱚᱝᱠᱟ ᱜᱮ ᱜᱞᱴᱟᱹᱱᱤ ᱫᱚᱦᱚ ᱠᱮᱫᱟ ᱫᱚᱢᱮ ᱟᱹᱰᱤ ᱜᱚᱨᱚᱢ ᱜᱮ ᱵᱩᱡᱷᱟᱹᱜ ᱠᱟᱱᱟ᱾ ᱟᱫᱚ ᱫᱟᱜ ᱡᱟᱹᱲᱤ ᱞᱮᱠᱟ ᱫᱚ ᱠᱷᱟᱱ ᱱᱤᱛᱚᱜ ᱫᱚ ᱵᱟᱝ ᱵᱩᱡᱷᱟᱹᱜ ᱠᱟᱱᱟ ᱫᱟᱜ ᱡᱟᱹᱲᱤ ᱞᱮᱠᱟ ᱫᱚ, ᱟᱫᱚ ᱤᱭᱟᱹ ᱛᱟᱨᱟ ᱥᱤᱧ ᱥᱮᱫ ᱫᱟᱜ ᱡᱟᱲᱤ ᱠᱷᱟᱱᱮᱭ, ᱟᱫᱚ ᱱᱤᱛᱳᱜ ᱫᱚ ᱨᱤᱢᱤᱞ ᱠᱚ ᱫᱚ ᱯᱩᱨᱟᱹ ᱯᱷᱟᱠᱟ ᱜᱮ ᱧᱮᱞᱚᱜ ᱠᱟᱱᱟ ᱫᱟᱜ ᱡᱟᱹᱲᱤ ᱞᱮᱠᱟ ᱫᱚ ᱵᱟᱝ ᱵᱩᱡᱷᱟᱹᱜ ᱠᱟᱱᱟ᱾ ᱟᱫᱚ ᱜᱚᱨᱚᱢ ᱜᱮ ᱴᱤᱡ ᱜᱚᱨᱚᱢ ᱵᱩᱡᱷᱟᱹᱜ ᱠᱟᱱᱟ ᱫᱚᱢᱮ ᱜᱮ᱾
ᱦᱩᱸ ᱱᱚᱛᱮ ᱦᱚᱸ ᱜᱚᱢᱠᱮ ᱫᱚᱢᱮ ᱜᱚᱨᱚᱢ ᱠᱟᱱᱟ ᱟᱨ ᱨᱩᱢ ᱨᱮᱦᱚᱸ ᱛᱚ ᱵᱷᱟᱯ ᱵᱩᱡᱷᱟᱹᱜ ᱠᱟᱱᱟ᱾ ᱛᱚ ᱟᱞᱮ ᱫᱚ ᱦᱚᱸᱜ-ᱚ ᱟᱞᱮ ᱡᱟᱦᱟᱸ ᱞᱮ ᱛᱟᱦᱮᱱ ᱜᱮᱭᱟ ᱱᱚᱣᱟ
ᱦᱩᱸ
ᱪᱮᱞᱮ ᱠᱚ ᱠᱟᱹᱴᱤᱡ ᱫᱟᱨᱮ ᱠᱚ ᱢᱮᱱᱟᱜ ᱛᱮᱞ ᱟᱞᱮ ᱫᱚ ᱟᱹᱰᱤ ᱚᱱᱟ ᱛᱮᱜᱮᱞᱮ ᱩᱰᱩᱝ ᱵᱟᱲᱟᱜᱼᱟ ᱚᱱᱟ ᱫᱚ ᱟᱵᱚᱱᱟᱜ ᱚᱱᱟ ᱦᱚᱸ ᱡᱟᱦᱟᱸ ᱫᱟᱨᱮ ᱦᱚᱭ ᱫᱚ ᱟᱹᱰᱤ ᱤᱭᱟᱹ ᱜᱮ ᱵᱩᱡᱷᱟᱹᱜᱼᱟ
ᱦᱩᱸ ᱦᱩᱸ ᱱᱚᱣᱟ ᱜᱮ ᱱᱚᱣᱟ ᱱᱚᱣᱟ ᱠᱷᱟ ᱦᱮᱸ ᱞᱟᱹᱭ ᱵᱤᱱ
ᱦᱮᱸ, ᱡᱟᱦᱟᱸ ᱱᱚᱣᱟ ᱯᱷᱮᱱ ᱨᱮᱱᱟᱜ ᱦᱳᱭ ᱟᱨ ᱱᱚᱣᱟ ᱡᱟᱦᱟᱸ ᱫᱟᱨᱮ ᱨᱮᱱᱟᱜ ᱡᱟᱦᱟᱸ ᱦᱚᱭ
ᱦᱩᱸᱻ
ᱟᱹᱰᱤ ᱟᱞᱟᱫᱟ
ᱟᱹᱰᱤ ᱟᱞᱟᱫᱟ ᱦᱮᱸ ᱜᱚᱝᱠᱮ ᱴᱷᱤᱠ ᱜᱮ ᱞᱟᱹᱭ ᱠᱮᱫᱟ ᱵᱤᱱ ᱟᱹᱰᱤ ᱟᱞᱟᱫᱟ ᱜᱮ ᱵᱩᱡᱷᱟᱹᱜᱼᱟ ᱫᱟᱨᱮ ᱨᱮᱱᱟᱜ ᱦᱚᱭ ᱟᱨ ᱯᱷᱮᱱ ᱨᱮᱱᱟᱜ ᱦᱚᱭ᱾
ᱨᱮᱭᱟᱲ ᱜᱮ ᱯᱩᱨᱟᱹ ᱟᱹᱰᱤ
ᱚ ᱱᱚᱛᱮᱨᱮ ᱠᱟᱹᱴᱤᱡ ᱢᱮᱱᱟᱜ ᱞᱤᱧᱟᱹ ᱛᱮᱞᱤᱧ ᱳᱸᱰᱳᱝ ᱠᱟᱱᱟ᱾
ᱱᱚᱣᱟ ᱠᱷᱟᱹᱛᱤᱨ ᱛᱮᱜᱮ ᱛᱚ ᱚᱱᱟ ᱟᱹᱛᱩ ᱫᱤᱥᱚᱢ ᱠᱚᱨᱮ ᱫᱚ ᱟᱵᱚ ᱥᱟᱶᱛᱟᱞ ᱚᱱᱟ ᱟᱹᱛᱩ ᱫᱤᱥᱚᱢ ᱠᱚᱨᱮ ᱫᱚ ᱫᱟᱨᱮ ᱡᱚᱫᱚ ᱢᱮᱱᱟᱜ-ᱟ ᱥᱮ ᱵᱷᱟᱹᱜᱤ ᱵᱩᱡᱷᱟᱹᱜ-ᱟ ᱜᱚᱨᱚᱢ ᱫᱤᱱ ᱫᱚ᱾ ᱫᱟᱨᱮ ᱠᱚᱨᱮ ᱩᱢᱩᱞ ᱠᱚ ᱵᱷᱟᱹᱜᱮ ᱜᱮ ᱵᱩᱡᱷᱟᱹᱜᱼᱟ᱾
ᱦᱳᱭ ᱫᱟᱨᱮ ᱞᱟᱛᱟᱨ ᱨᱮ ᱩᱢᱩᱞ ᱫᱚ ᱦᱮᱸᱥᱮ?
ᱥᱮᱫᱟᱭ ᱨᱮᱦᱚᱸ ᱥᱮᱫᱟᱭ ᱨᱮᱱ ᱥᱮᱫᱟᱭ ᱦᱚᱲ ᱫᱚ ᱚᱲᱟᱜ ᱨᱮᱛᱚ ᱵᱷᱟᱹᱜᱤ ᱵᱟᱠᱚ ᱛᱟᱦᱮᱱᱟ ᱡᱷᱚᱛᱚ ᱜᱮᱛᱚ ᱫᱟᱨᱮ ᱦᱟᱱᱟ ᱱᱚᱣᱟ ᱠᱟᱹᱢᱤ ᱠᱟᱛᱮᱜ ᱫᱟᱨᱮ ᱞᱟᱛᱟᱨ ᱠᱚᱨᱮ ᱜᱮᱠᱚ ᱩᱢᱩᱞ ᱠᱚᱜᱼᱟ ᱠᱚ ᱡᱚᱢᱟ ᱠᱚ ᱫᱟᱨᱮ ᱞᱟᱛᱟᱨ ᱠᱚᱨᱮ ᱜᱮ
ᱦᱩᱸᱻ ᱦᱮᱸ
ᱦᱩᱸ ᱟᱫᱚ ᱟᱹᱞᱤᱧ ᱫᱚ ᱱᱟᱜ ᱠᱷᱟᱱ ᱵᱟᱡᱟᱨ ᱥᱮᱫ ᱨᱮ ᱢᱮᱱᱟᱜ ᱞᱤᱧᱟᱹ ᱛᱚ᱾ ᱟᱨ ᱫᱟᱨᱮ ᱯᱟᱞᱟ ᱫᱚ ᱵᱟᱹᱱᱩᱜᱼᱟ ᱵᱤᱥᱤ ᱟᱫᱚ ᱱᱚᱣᱟ ᱦᱚᱭ ᱦᱚ ᱦᱚᱭ ᱨᱮᱦᱚ ᱞᱚᱞᱚ ᱜᱮ ᱵᱩᱡᱷᱟᱹᱜᱼᱟ᱾ ᱟᱨ ᱢᱮᱫᱴᱟᱝ ᱵᱟᱨᱭᱟ ᱫᱟᱨᱮ ᱛᱟᱦᱮᱱ ᱛᱮᱜᱮ ᱱᱚᱶᱴᱣᱟ ᱠᱤ ᱴᱷᱟᱱᱰᱟ ᱦᱚᱭ ᱵᱩᱡᱷᱟᱹᱜ-ᱟ ᱞᱚᱞᱚ ᱜᱮ ᱵᱩᱡᱷᱟᱹᱜ-ᱟ᱾
ᱦᱩᱸ
ᱚᱱᱟ ᱜᱮ ᱜᱚᱨᱚᱢ ᱦᱚᱸ ᱫᱚᱢᱮ ᱵᱩᱡᱷᱟᱹᱜ ᱜᱮᱭᱟ ᱱᱚᱣᱟ ᱤᱭᱟᱹ ᱠᱚᱨᱮ ᱫᱚ
ᱦᱩᱸ
ᱚᱱᱟᱜᱮ ᱵᱚᱭᱦᱟ ᱡᱮ ᱟᱹᱞᱤᱧ ᱦᱚᱸ ᱟᱯᱮ ᱥᱮᱫ ᱞᱤᱧ ᱪᱟᱞᱟᱜ ᱟᱹᱞᱤᱧ ᱟᱨ ᱵᱟᱨ-ᱯᱮ ᱫᱤᱱ ᱯᱚᱨᱮ᱾
ᱱᱤᱭᱟᱹ ᱟᱹᱛᱩ ᱫᱤᱥᱚᱢ
ᱦᱩᱸ ᱟᱹᱰᱤ ᱟᱹᱰᱤ ᱟᱹᱰᱤ ᱵᱷᱟᱹᱜᱤ ᱵᱩᱡᱷᱟᱹ-ᱟ ᱟᱨᱠᱤ ᱦᱮᱸᱥᱮ
ᱚ ᱱᱤᱛ ᱢᱟ ᱵᱟᱡᱟᱨ ᱨᱮ ᱨᱮᱜᱮᱵᱚᱱ ᱵᱤᱥᱤ ᱵᱚᱱ ᱛᱟᱸᱦᱮᱱ ᱠᱟᱱᱟ᱾ ᱱᱤᱛᱚᱜ ᱫᱚ ᱢᱟᱡᱷᱮ ᱥᱟᱸᱡᱷᱮ ᱫᱚ ᱟᱹᱛᱩ ᱫᱤᱥᱚᱢ ᱠᱚᱦᱚᱸ ᱪᱟᱞᱟᱣ ᱦᱩᱭᱩᱜᱼᱟ᱾
ᱪᱟᱞᱟᱣ ᱜᱮ ᱦᱩᱭ ᱫᱚᱨᱠᱟᱨ ᱟᱹᱛᱩ ᱫᱤᱥᱚᱢ ᱫᱚ᱾
ᱦᱩᱸ ᱾
ᱟᱹᱞᱤᱧ ᱦᱚᱸ ᱟᱹᱰᱤ ᱫᱤᱱ ᱵᱟᱹᱞᱤᱧ ᱪᱟᱞᱟᱣ ᱠᱟᱱᱟ ᱪᱟᱞᱟᱣ ᱵᱟᱲᱟ ᱦᱩᱭᱩᱜᱼᱟ ᱦᱟᱸᱜ ᱟᱨ ᱠᱤᱪᱷᱩ ᱫᱤᱱ ᱯᱚᱨ ᱾
ᱦᱩᱸ ᱾ ᱟᱨ ᱥᱮᱸᱨᱢᱟ ᱦᱚᱸᱛᱚ ᱵᱟᱝ ᱡᱟᱹᱲᱤᱭᱮᱫᱟᱭ ᱫᱟᱜ ᱠᱚ ᱨᱚᱦᱚᱭ ᱦᱚᱸᱻ ᱵᱟᱝ ᱜᱟᱱᱚᱜ ᱠᱟᱱᱟ ᱟᱞᱮᱥᱮᱫ ᱫᱚ ᱨᱚᱦᱚᱭ ᱦᱚᱸ ᱵᱟᱠᱚ ᱫᱟᱲᱮᱜ ᱠᱟᱱᱟ ᱥᱮᱨᱢᱟ ᱡᱟᱹᱲᱤ ᱠᱷᱟᱹᱛᱤᱨ ᱛᱮ ᱾
ᱟᱪᱪᱷᱟ ᱟᱪᱪᱷᱟ, ᱟᱞᱮ ᱥᱮᱫ ᱦᱚᱸ ᱜᱚᱝᱠᱮ ᱨᱚᱦᱚᱭ ᱠᱚᱫᱚ ᱟᱹᱰᱤ ᱠᱚᱢ ᱜᱮ ᱾ ᱢᱟᱱᱮ ᱞᱟᱜᱟᱣ ᱜᱮ ᱟᱹᱣᱨᱤ ᱞᱟᱜᱟᱜᱼᱟ ᱫᱟᱜ ᱨᱮᱱᱟᱜ ᱟᱹᱰᱤ ᱤᱭᱟᱹ ᱾ ᱥᱮᱸᱨᱢᱟ ᱥᱮᱸᱨᱢᱟ ᱡᱟᱹᱲᱤ ᱮᱠᱫᱚᱢ ᱜᱮ ᱵᱟᱝ ᱵᱟᱹᱱᱩᱜᱼᱟ ᱾
ᱚ
ᱚᱱᱟᱛᱮ ᱱᱤᱭᱟᱹ ᱥᱮᱨᱢᱟ ᱫᱚ ᱟᱹᱰᱤ ᱜᱮ ᱤᱭᱟᱹ ᱨᱮᱞᱮ ᱧᱩᱨᱩᱣ ᱠᱟᱱᱟ ᱥᱮ
ᱟᱞᱮ ᱦᱚᱸ ᱜᱚᱝᱠᱮ ᱱᱚᱝᱠᱟ ᱜᱮ ᱫᱟᱜ ᱦᱚᱸ ᱵᱟᱝ ᱫᱟᱜ ᱫᱟᱭ ᱾
ᱛᱚᱞᱟ ᱠᱚᱦᱚᱸ ᱦᱟᱲᱟᱢᱚᱜ ᱠᱟᱱᱟ ᱦᱟᱲᱟᱢ ᱦᱤᱡᱩᱜ ᱠᱟᱱᱟ ᱟᱥᱛᱮ ᱟᱥᱛᱮ ᱾ ᱟᱨ ᱫᱟᱜ ᱦᱚᱸ ᱵᱟᱝ ᱫᱟᱜ ᱫᱟᱭ ᱨᱚᱦᱚᱭ ᱪᱤᱠᱟᱹᱛᱮ ᱨᱚᱦᱚᱭ ᱦᱩᱭᱩᱜᱼᱟ ᱱᱚᱣᱟᱜ ᱜᱮ ᱵᱟᱝ ᱾
ᱦᱩᱸ ᱾
ᱛᱟᱦᱟᱞᱮ ᱜᱚᱝᱠᱮᱻ ᱛᱟᱦᱟᱞᱮ ᱜᱚᱝᱠᱮ ᱟᱯᱮ ᱫᱚ ᱦᱳᱸᱲᱳ ᱵᱟᱫᱛᱮ ᱪᱮᱫ ᱠᱚᱪᱚ ᱯᱮ ᱪᱮᱫ ᱪᱮᱫ ᱠᱚᱯᱮ ᱪᱟᱥ ᱜᱮᱭᱟ ᱟᱯᱮ?
ᱦᱳᱲᱳ ᱵᱟᱫ ᱛᱮ ᱟᱞᱮ ᱫᱚ ᱥᱚᱵᱡᱤ ᱠᱚᱜᱮ ᱾
ᱚ ᱥᱚᱵᱡᱤ ᱠᱚᱯᱮ ᱪᱟᱥ ᱜᱮᱭᱟᱯᱮ ᱾ ᱜᱚᱢᱠᱮ ᱪᱮᱫ ᱪᱮᱫ ᱥᱚᱵᱡᱤ ᱠᱚᱯᱮ ᱪᱟᱥ ᱜᱮᱭᱟᱯᱮ?
ᱡᱮᱢᱚᱱ ᱵᱮᱸᱜᱟᱲ, ᱩᱸ ᱠᱚᱨᱚᱞᱟ ᱾
ᱟᱹᱭ ᱟᱹᱞᱩ ᱠᱚᱫᱚ ᱟᱞᱮ ᱥᱮᱫ ᱫᱚ ᱵᱟᱝ ᱦᱩᱭᱩᱜᱼᱟ, ᱟᱨ
ᱟᱨ ᱠᱚᱯᱤ ᱠᱚᱦᱚᱸ ᱵᱟᱝ ᱦᱩᱭᱩᱜ ᱜᱮᱭᱟ ᱾
ᱵᱟᱝ ᱜᱚᱝᱠᱮ ᱱᱤᱭᱟᱹ ᱥᱤᱡᱮᱱ ᱱᱤᱭᱟᱹ ᱥᱤᱡᱮᱱ ᱟᱞᱩ ᱠᱚᱫᱚ ᱛᱚ ᱱᱤᱭᱟᱹ ᱥᱤᱡᱮᱱ ᱫᱚ ᱜᱚᱝᱠᱮ ᱵᱟᱝ ᱦᱩᱭᱩᱜᱼᱟ ᱢᱟᱱᱮ ᱮᱢᱱᱤ ᱵᱚᱨᱥᱟ ᱥᱤᱡᱤᱱ ᱛᱚ ᱢᱟᱱᱮ ᱪᱮᱫ ᱪᱮᱫ ᱥᱚᱵᱽᱡᱤ ᱠᱚᱯᱮ ᱪᱟᱥ ᱜᱮᱭᱟᱯᱮ ᱢᱟᱱᱮ ᱵᱮᱸᱜᱟᱲ ᱠᱚᱦᱚᱸ ᱪᱟᱥ ᱜᱮᱭᱟ ᱠᱚ ᱡᱷᱤᱸᱜᱟᱹ ᱠᱚ, ᱦᱩᱸ
ᱦᱮᱸ ᱚᱱᱟ ᱠᱚᱜᱮ ᱾ ᱦᱮᱸ ᱟᱞᱮᱥᱮᱫ ᱫᱚ ᱟᱞᱩ, ᱟᱞᱩ ᱫᱚ ᱵᱟᱝ ᱦᱩᱭᱩᱜᱼᱟ ᱟᱹᱞᱩ ᱪᱟᱥ ᱫᱚ ᱥᱮᱫ ᱫᱚ ᱵᱟᱱ ᱵᱟᱹᱱᱩᱜᱼᱟ ᱾
ᱵᱟᱹᱱᱩᱜᱼᱟ ᱾
ᱦᱮᱸ ᱪᱟᱥ ᱜᱮ ᱵᱟᱠᱚ ᱪᱟᱥᱟ ᱡᱟ ᱦᱩᱭᱩᱜᱼᱟ ᱥᱚᱵᱡᱤ ᱦᱚᱸᱞᱮ ᱪᱟᱥ ᱨᱮᱦᱚᱸ ᱥᱚᱵᱡᱤ ᱦᱚᱸ ᱠᱚᱢ ᱾
ᱠᱚᱢ ᱾
ᱟᱫᱚ ᱡᱟ ᱟᱞᱮ ᱫᱚ ᱢᱟᱱᱮ ᱦᱩᱲᱩ ᱜᱮ ᱱᱚᱣᱟ ᱢᱤᱫ ᱫᱷᱟᱣ ᱥᱮᱨᱢᱟ ᱡᱟᱹᱲᱤ ᱤᱭᱟᱹ ᱛᱮᱜᱮ ᱦᱩᱲᱩ ᱜᱮᱞᱮ ᱪᱟᱥᱟ ᱾
ᱥᱚᱵ ᱥᱚᱵᱡᱤ ᱠᱚᱫᱚ ᱥᱮ ᱨᱚᱠᱚᱢ ᱵᱟᱞᱮ ᱨᱚᱦᱚᱭ ᱜᱮᱭᱟ ᱾
ᱚ ᱾
ᱦᱩᱲᱩ ᱠᱚ ᱨᱟᱠᱟᱵ ᱠᱟᱛᱮᱫ ᱫᱚ ᱜᱚᱢᱠᱮ ᱠᱷᱚᱥᱞᱟ ᱛᱩᱲᱤ ᱞᱮ ᱨᱚᱦᱚᱭ ᱨᱚᱦᱚᱭ ᱠᱟᱜᱼᱟ ᱾
ᱚᱱᱟᱜᱮ ᱟᱨ ᱵᱟᱠᱷᱟᱱ ᱫᱚ ᱱᱤᱛᱚᱜ ᱫᱚ ᱥᱚᱵᱡᱤ ᱠᱚᱫᱚ ᱵᱟᱹᱱᱩᱜᱼᱟ ᱢᱚᱱᱮ ᱦᱚᱭ ᱾ ᱜᱚᱢᱠᱮ, ᱱᱤᱛᱚᱜ ᱫᱚ ᱥᱚᱵᱡᱤ ᱠᱚᱫᱚ ᱠᱚᱢ ᱜᱮ ᱾
ᱠᱚᱢ
ᱦᱮᱸ ᱱᱤᱛᱚᱜ ᱫᱚ ᱦᱩᱲᱩ ᱨᱮᱱᱟᱜ ᱤᱨ ᱨᱮᱜᱮ ᱵᱚᱨᱥᱟ ᱨᱮᱜᱮ ᱢᱮᱱᱟᱜ ᱞᱮᱭᱟ ᱦᱟᱸᱜ ᱫᱟᱜᱽ ᱥᱮᱨᱢᱟ ᱡᱟᱹᱲᱤ ᱞᱮᱠᱷᱟᱱ ᱜᱮ ᱟᱞᱮ ᱱᱮᱛᱟᱨ ᱫᱚ ᱦᱩᱲᱩᱞᱮ ᱨᱚᱦᱚᱭᱟ᱾
ᱦᱮᱸ ᱟᱨ ᱜᱚᱝᱠᱮ ᱦᱮᱸ ᱟᱨ ᱟᱹᱵᱤᱱᱟᱜ ᱫᱚᱢᱮ ᱦᱤᱡᱩᱜ ᱠᱟᱱᱟ ᱥᱟᱣᱩᱱ ᱚᱱᱟ ᱠᱟᱹᱴ ᱠᱟᱹᱴᱤᱡᱽ ᱚᱸᱰᱮ ᱠᱷᱚᱱ ᱵᱤᱱ ᱥᱟᱭᱤᱴᱚᱜ ᱠᱷᱟᱱ ᱫᱚ ᱵᱷᱟᱹᱜᱤᱠᱟᱜ-ᱟ
ᱚ ᱜᱚᱝᱠᱮ ᱴᱷᱤᱠ ᱜᱮᱭᱟ ᱜᱚᱝᱠᱮ
ᱟᱹᱰᱤ ᱜᱮ ᱦᱤᱡᱩᱜ ᱠᱟᱱᱟ᱾
ᱟᱫᱚ ᱚᱱᱟ ᱦᱩᱸ ᱜᱚᱝᱠᱮ ᱱᱤᱛᱳᱜ ᱟᱡᱚᱢᱚᱜ ᱠᱟᱱᱟ ᱜᱚᱝᱠᱮ
ᱜᱚᱝᱠᱮ ᱞᱤᱧ ᱞᱟᱹᱭ ᱮᱫᱟ ᱱᱚᱣᱟ ᱡᱟᱦᱟᱸ ᱥᱮᱨᱢᱟ ᱡᱟᱹᱲᱤ ᱨᱮᱱᱟᱜ ᱡᱟᱦᱟᱸ ᱥᱮᱨᱢᱟ ᱡᱟᱲᱤ ᱡᱟᱦᱟᱸ ᱟᱵᱚᱱᱟᱜ ᱵᱟᱭ ᱤᱭᱟᱹᱭᱮ ᱫᱟᱭ ᱥᱮ ᱵᱟᱭ ᱥᱮᱨᱢᱟ ᱡᱟᱲᱤ ᱭᱮᱫᱟᱭ
ᱦᱩᱸ
ᱚ ᱠᱤᱪᱷᱩᱴᱟ ᱵᱮᱱ ᱵᱟᱲᱟᱭᱟ ᱱᱚᱣᱟ ᱨᱮᱱᱟᱜ ᱨᱚᱦᱚᱥᱥᱚ ᱡᱟᱦᱟᱸ ᱪᱮᱫᱟᱜ ᱵᱟᱭ ᱫᱟᱜᱽ ᱡᱟᱹᱲᱤ ᱭᱟᱵᱚᱱ ᱠᱟᱱᱟᱭ᱾
ᱟᱫᱚ ᱫᱟᱜᱽ ᱡᱟᱹᱲᱤ ᱫᱚ ᱟᱫᱚ ᱚᱱᱮᱜᱮ ᱥᱮᱨᱢᱟ ᱟᱫᱚ ᱟᱵᱚ ᱫᱚ ᱫᱟᱨᱮ ᱠᱚᱦᱚᱸ ᱛᱚ ᱵᱚᱱ ᱢᱟᱜᱽ ᱫᱟᱵᱚᱱ ᱛᱚ ᱟᱫᱚ ᱱᱚᱣᱟ ᱫᱟᱨᱮ ᱠᱚ ᱠᱷᱟᱛᱤᱨ ᱠᱷᱟᱛᱤᱨ ᱦᱚᱸᱵᱟᱝ ᱡᱟᱹᱲᱤ ᱜᱮᱭᱟ ᱠᱚ ᱟᱸᱡᱚᱢ ᱜᱮᱭᱟᱞᱤᱧ ᱛᱚ ᱢᱟᱱᱮ ᱫᱟᱨᱮ ᱠᱚ ᱫᱚᱢᱮᱢ ᱢᱟᱜ ᱞᱮᱠᱷᱟᱱ ᱫᱟᱜᱽ ᱵᱟᱝ ᱡᱟᱹᱲᱤ ᱜᱮᱭᱟᱭ
ᱟᱪᱪᱷᱟ ᱟᱪᱪᱷᱟ
ᱟᱹᱞᱤᱧ ᱦᱚᱸ ᱵᱷᱟᱜᱮ ᱞᱮᱠᱟ ᱫᱚ ᱩᱱᱟᱹᱜ ᱫᱚ ᱵᱟᱹᱞᱤᱧ ᱵᱟᱲᱟᱭ ᱜᱮᱭᱟᱞᱤᱧ
ᱦᱮᱸ ᱢᱟᱱᱮ ᱟᱵᱤᱱ ᱦᱚᱸ ᱡᱟ ᱵᱤᱱ ᱟᱸᱡᱚᱢ ᱵᱟᱲᱟ ᱟᱠᱟᱫᱟ ᱚᱱᱠᱟ ᱚᱱᱟᱜᱮ
ᱡᱚᱢ ᱵᱟᱲᱟ ᱠᱮᱫᱟ ᱞᱤᱧ ᱦᱮᱸ
ᱟᱨ ᱟᱚᱱᱠᱟᱱ ᱪᱮᱫ ᱦᱩᱭ ᱫᱟᱲᱮᱭᱟᱜᱼᱟ᱾
ᱟᱨ ᱟᱹᱞᱤᱧ ᱫᱚ ᱥᱮᱨᱚᱠᱚᱢ ᱫᱚ ᱟᱹᱞᱤᱧ ᱦᱚᱸ ᱵᱟᱹᱞᱤᱧ ᱵᱟᱲᱟᱭᱟᱞᱤᱧ ᱩᱱᱟᱹᱜ ᱫᱚ ᱟᱹᱵᱤᱱ ᱫᱚ ᱟᱹᱵᱤᱱ ᱵᱟᱲᱟᱭ ᱜᱮᱭᱟᱵᱤᱱ
ᱵᱟᱝ ᱵᱟᱝ ᱟᱹᱞᱤᱧ ᱦᱚᱸ ᱱᱚᱣᱟ ᱱᱤᱭᱟᱹ ᱫᱚ ᱵᱤᱥᱤ ᱵᱟᱲᱟᱭ ᱵᱟᱹᱱᱩᱜ ᱛᱟᱹᱞᱤᱧᱟ ᱵᱟᱲᱟᱭ ᱜᱮ
ᱚ
ᱛᱚ ᱜᱚᱝᱠᱮ ᱟᱹᱵᱤᱱ ᱫᱚ ᱱᱤᱛ ᱫᱚ ᱦᱮ ᱩᱱ ᱫᱚ ᱢᱟᱱᱮ ᱵᱟᱡᱟᱨ ᱨᱮᱵᱤᱱ ᱛᱟᱦᱮᱱ ᱜᱮ ᱪᱤᱠᱟᱹᱛᱮᱹᱵᱤᱱ ᱱᱤᱛᱚᱜ ᱯᱟᱲᱦᱟᱜ ᱠᱟᱱᱟᱵᱤᱱ ᱦᱮᱸᱥᱮ
ᱦᱮᱸ ᱜᱚᱝᱠᱮ ᱟᱹᱞᱤᱧ ᱫᱚ ᱯᱟᱲᱦᱟᱜ ᱠᱟᱱᱟᱞᱤᱧ
ᱚ ᱛᱟᱦᱮ ᱜᱚᱝᱠᱮ ᱟᱹᱵᱤᱱ ᱫᱚ ᱪᱮᱫ ᱞᱟᱭᱤᱱ ᱛᱮᱵᱤᱱ ᱯᱟᱲᱦᱟᱜ ᱠᱟᱱᱟ᱾
ᱦᱮᱸ ᱟᱞᱤᱧ ᱫᱚ ᱜᱚᱝᱠᱮ ᱟᱭ ᱴᱤ ᱟᱭ ᱞᱟᱭᱤᱱ ᱛᱮ ᱯᱟᱲᱦᱟᱜ ᱠᱟᱱᱟᱞᱤᱧ᱾
ᱚ ᱛᱟᱦᱞᱮ ᱟᱭ ᱴᱤ ᱟᱭ ᱞᱟᱭᱤᱱ ᱛᱮ ᱠᱚᱨᱟᱣ ᱠᱟᱛᱮ ᱫᱚ ᱪᱮᱫ ᱠᱚ ᱚᱱᱠᱟᱱ ᱠᱟᱹᱢᱤ ᱥᱩᱵᱤᱫᱟ ᱠᱚ ᱢᱮᱱᱟᱜᱼᱟ᱾ ᱥᱚᱨᱠᱟᱨᱤ ᱠᱟᱱ ᱠᱟᱹᱢᱤ ᱠᱚ
ᱥᱚᱨᱠᱟᱨᱤ ᱠᱟᱹᱢᱤ ᱠᱚᱫᱚ ᱚᱱᱮ ᱤᱭᱟᱹ ᱠᱚᱨᱮ
ᱨᱮᱞᱮ ᱠᱚᱨᱮᱱᱟᱸᱜ
ᱦᱮᱸ ᱨᱮᱞᱣᱮᱭ ᱠᱚᱨᱮᱱᱟᱜ ᱟᱨ ᱯᱷᱤᱞᱟᱯ ᱜᱟᱱᱚᱜᱼᱟ ᱦᱩᱸ ᱯᱤᱨᱟᱹᱠ ᱵᱟᱱᱩᱜᱼᱟ ᱟᱨ ᱠᱩᱢᱯᱟ ᱤᱭᱟᱹ ᱵᱤᱥ ᱨᱩᱯᱤ ᱫᱚ ᱱᱩᱝ ᱠᱩᱢ ᱯᱟᱱᱤ ᱠᱚᱨᱮ ᱦᱚᱸᱠᱚ ᱦᱟᱛᱟᱣ ᱠᱚᱜᱮᱭᱟ ᱠᱚ
ᱩᱸᱦᱩᱸ
ᱦᱩᱸ ᱠᱩᱢᱯᱟᱱᱤ ᱠᱚᱨᱮ ᱦᱚᱸ ᱧᱟᱢᱚᱜ ᱜᱮᱭᱟ
ᱳ ᱟᱪᱪᱷᱟ ᱟᱪᱪᱷᱟ ᱛᱟᱦᱞᱮ ᱟᱹᱵᱤᱱᱟᱜ ᱫᱚ ᱪᱮᱫ ᱴᱨᱮᱴ ᱠᱟᱱ ᱛᱟᱵᱤᱱᱟ
ᱟᱹᱞᱤᱧᱟᱜ ᱫᱚ ᱜᱚᱠᱮ ᱯᱤᱴᱟ ᱯᱤᱴᱟᱨ
ᱯᱷᱤᱴᱟᱨ
ᱦᱩᱸ
ᱚ ᱛᱚ ᱜᱚᱝᱠᱮ ᱟᱭ ᱴᱤ ᱟᱭ ᱢᱚᱫᱽᱫᱷᱮ ᱨᱮᱫᱚ ᱯᱷᱤᱴᱟᱨ ᱜᱮ ᱧᱩᱧ ᱟᱸᱡᱚᱢ ᱵᱟᱲᱟ ᱠᱟᱣᱫᱟ ᱯᱷᱴᱟᱨ ᱜᱮ ᱢᱟᱱᱮ ᱵᱷᱟᱹᱜᱤ ᱜᱮᱭᱟ
ᱦᱩᱸ ᱯᱷᱤᱴᱟᱨ ᱟᱨ ᱤᱭᱟᱹ ᱜᱚᱝᱠᱮ ᱦᱚᱸ ᱵᱷᱟᱜᱤ ᱜᱮ ᱤᱭᱟᱹ ᱤᱞᱮᱠᱴᱨᱤᱠ
ᱦᱮᱸ
ᱚ ᱱᱚᱶᱟ ᱵᱟᱨᱭᱟ ᱜᱮ ᱜᱚᱝᱠᱮ ᱢᱟᱱᱮ ᱡᱷᱚᱛᱚ ᱠᱷᱚᱱᱟᱜ ᱚᱱᱟ ᱠᱟᱹᱴᱤᱡ ᱵᱷᱟᱜᱤ ᱤᱭᱟᱹ ᱪᱮᱛᱟᱱ ᱨᱮ ᱢᱮᱱᱟᱜᱼᱟ ᱴᱟᱨ ᱤᱞᱮᱠᱴᱨᱤᱠ
ᱤᱱᱟᱹᱰᱮᱨᱮᱴ ᱜᱮ ᱢᱟᱱᱮ ᱱᱚᱝᱠᱟᱝ ᱠᱟᱹᱢᱤ ᱛᱚᱢ ᱵᱷᱟᱜᱤ ᱵᱷᱟᱜᱤ ᱤᱭᱟᱹ ᱨᱮᱢ ᱠᱟᱹᱢᱤ ᱫᱟᱲᱮᱭᱟᱜᱼᱟ
ᱵᱷᱟᱹᱜᱤ ᱵᱷᱟᱹᱜᱤ ᱡᱟᱭᱜᱟ ᱨᱮ ᱠᱟᱹᱢᱤ ᱫᱟᱲᱮᱭᱟᱜ ᱧᱟᱢ ᱤᱭᱟᱹ ᱫᱟᱲᱮᱭᱟᱜ ᱟᱢ
ᱟᱪᱪᱷᱟ ᱟᱪᱪᱷᱟ ᱛᱟᱦᱚᱞᱮ ᱜᱚᱝᱠᱮ ᱛᱤᱱᱟᱹᱜ ᱵᱚᱪᱷᱚᱨ ᱨᱮᱱᱟᱜ ᱠᱟᱱᱟ ᱵᱟᱨ ᱵᱚᱪᱷᱚᱨ ᱨᱮᱱᱟᱜ
ᱦᱩᱸ ᱵᱟᱨ ᱵᱚᱪᱷᱚᱨ ᱨᱮᱱᱟ ᱜ ᱜᱚᱝᱠᱮ
ᱦᱮᱸ ᱚᱱᱟᱠᱤᱱ ᱫᱚ ᱥᱚᱨᱠᱟᱨᱤ ᱥᱮ ᱵᱮᱥᱚᱨᱠᱟᱨᱤ
ᱟᱹᱞᱤᱧ ᱫᱚ ᱜᱚᱢᱠᱮ ᱵᱮᱥᱚᱨᱠᱟᱨᱤ
ᱛᱚ ᱵᱮᱥᱚᱨᱠᱟᱨᱤ ᱛᱮ ᱫᱚ ᱦᱚᱸ ᱚ ᱚᱠᱟᱞᱮᱠᱟ ᱯᱚᱭᱥᱟ ᱠᱚ ᱦᱟᱛᱟᱣᱟ
ᱜᱚᱢᱠᱮ ᱯᱚᱭᱥᱟ ᱫᱚ ᱠᱟᱹᱴᱤᱡ ᱠᱚ ᱟᱢᱫᱟ ᱜᱮᱠᱚ ᱦᱟᱛᱟᱣ ᱜᱮᱭᱟ ᱠᱚ ᱵᱮᱥᱚᱨᱠᱟᱨᱤ ᱛᱚ
ᱦᱮᱸ ᱦᱮᱸ
ᱦᱩᱸᱚᱱᱠᱟ ᱥᱳᱛᱛᱚᱨ ᱦᱟᱡᱟᱨ ᱜᱟᱱ ᱠᱚ ᱦᱟᱛᱟᱣ ᱜᱮᱭᱟ ᱠᱚ ᱦᱟᱛᱟᱣ
ᱟᱪᱪᱷᱟ ᱟᱪᱪᱷᱟ ᱴᱷᱤᱠᱭᱟ ᱟᱹᱵᱤᱱᱟᱜ ᱫᱚ ᱯᱷᱤᱴᱟᱞ ᱟᱨ ᱡᱟᱦᱟᱸ
ᱦᱩᱸᱦᱩᱜ
ᱤᱞᱮᱠᱴᱨᱤᱥᱤᱭᱟᱱ ᱩᱱᱠᱩ ᱚᱱᱟ ᱦᱚ ᱛᱚ ᱵᱟᱨ ᱵᱚᱪᱷᱚᱨ ᱨᱮᱱᱟᱜ ᱜᱮ
ᱦᱮᱸ ᱱᱚᱣᱟ ᱦᱚᱸ ᱵᱟᱨᱚ ᱵᱚᱪᱷᱚᱨ ᱱᱟᱜ ᱜᱮ ᱜᱚᱝᱠᱮ
ᱦᱸ ᱛᱳᱲᱳ ᱯᱟᱛᱟ ᱫᱚ ᱮᱠᱤ ᱜᱮᱭᱟ
ᱱᱚᱣᱟ ᱮᱠᱤ ᱜᱮᱭᱟ ᱯᱷᱤᱴᱟᱨ ᱤᱞᱮᱠᱴᱨᱤᱠ ᱫᱚ ᱮᱠᱤ ᱜᱮᱭᱟ ᱟᱨ ᱤᱭᱟᱹ ᱢᱮᱱᱟᱜᱼᱟ ᱢᱟᱱᱮ ᱟᱨ ᱟᱨᱤᱥᱤ ᱢᱮᱱᱟᱜᱼᱟ ᱱᱚᱣᱟ ᱦᱚᱸ ᱵᱟᱨ ᱟᱨᱮᱥᱤ ᱟᱨᱮᱥᱤ ᱥᱤ ᱢᱮᱠᱟᱱᱤᱠ
ᱚ ᱢᱟᱰᱟᱱᱤᱠ
ᱦᱮᱸ ᱱᱚᱣᱟᱴᱟᱜ ᱫᱚ ᱱᱚᱣᱟ ᱦᱚᱸ ᱵᱟᱨ ᱵᱚᱪᱷᱚᱨ ᱜᱮ ᱠᱤᱱᱛᱩ ᱱᱚᱣᱟ ᱫᱚ ᱠᱟᱹᱴᱤᱡ ᱠᱚᱢ ᱠᱚ ᱦᱟᱛᱟᱣ ᱜᱮᱭᱟ ᱠᱚ
ᱟᱪᱪᱷᱟ ᱟᱪᱪᱷᱟ
ᱱᱚᱣᱟ ᱫᱚᱠᱚ ᱚᱱᱠᱟ ᱥᱟᱴ ᱦᱟᱡᱟᱨ ᱠᱚ ᱦᱟᱛᱟᱣ ᱜᱮᱭᱟ ᱠᱚ ᱫᱚᱦᱟᱡᱟᱨ ᱠᱚᱢ
ᱱᱮᱜ ᱮ ᱟᱪᱪᱷᱟ
ᱦᱩᱸ ᱟᱞᱚ ᱤᱭᱟᱹ ᱢᱮᱱᱟᱜᱼᱟ ᱦᱮᱸ ᱞᱟᱹᱭ ᱵᱤᱱ
ᱦᱩᱸ ᱟᱹᱵᱤᱱ ᱫᱚ ᱱᱚᱣᱟ ᱟᱭᱴᱮ ᱦᱚᱨᱟ ᱠᱟᱛᱮᱜ ᱪᱮᱜ ᱞᱟᱭᱤᱱ ᱛᱮᱵᱤᱱ ᱪᱟᱜᱼᱟ ᱠᱳᱢᱯᱟᱱᱤ ᱥᱮ ᱞᱳᱠᱨᱤ ᱠᱚᱛ ᱡᱚᱢ ᱵᱤᱱ
ᱮᱱ ᱤᱭᱟᱹ ᱤᱪᱷᱟᱹ ᱫᱚ